ᱟᱜᱮ ᱦᱮᱸ ᱦᱮᱸ ᱦᱮᱸ ᱜᱚᱝᱠᱮ ᱟᱹᱞᱤᱧ ᱫᱚ ᱱᱟᱯᱟᱭ ᱜᱮ ᱦᱮᱱᱟᱜ ᱞᱤᱧᱟᱹ ᱟᱨ ᱱᱚᱝᱠᱟ ᱱᱟᱯᱟᱭ ᱜᱮ ᱛᱟᱦᱮᱱᱟᱜ ᱞᱤᱧ ᱪᱮᱥᱴᱟᱭᱟ ᱥᱚᱵᱽ ᱥᱚᱢᱚᱭ
ᱟᱪᱪᱷᱟᱼᱚᱝᱠᱮ
ᱠᱟᱞ ᱫᱟᱠᱟ ᱠᱚᱵᱤᱱ ᱡᱚᱢ ᱵᱟᱲᱟ ᱠᱮᱫᱟ ᱥᱮ ᱵᱟᱝ
ᱜᱚᱝᱠᱮ ᱱᱤᱛᱜᱮ ᱡᱚᱢ ᱵᱟᱲᱟ ᱦᱩᱭᱱᱟ ᱟᱫᱚ ᱡᱟᱱᱞᱟ ᱫᱷᱟᱨ ᱨᱮ ᱫᱩᱲᱩᱵ ᱦᱩᱭ ᱟᱠᱟᱱᱟ ᱜᱮᱞᱟ ᱠᱚ
ᱦᱮᱸ ᱜᱚᱝᱠᱮ ᱟᱹᱞᱤᱧ ᱦᱚᱸ ᱱᱤᱛᱚᱜ ᱞᱤᱧ ᱡᱚᱢ ᱵᱟᱲᱟ ᱠᱮᱫᱟ ᱟᱫᱚ ᱱᱚᱣᱟ ᱡᱚᱢ ᱟᱛᱮᱜ ᱪᱷᱟᱸᱛ ᱥᱮᱫ ᱨᱮ ᱦᱟᱸᱜ ᱢᱮᱱᱟᱜ ᱞᱤᱧᱟᱹ ᱦᱮᱸ ᱦᱚᱭᱚᱝ ᱵᱟᱲᱟ ᱦᱩᱭᱩᱜ ᱠᱟᱱᱟ ᱦᱟᱣᱟ ᱠᱚ ᱟᱨ ᱡᱚᱠ ᱦᱤᱸᱥᱤᱫ ᱦᱤᱸᱥᱤᱫ ᱦᱚᱭᱮᱫ ᱟᱡᱚᱠ ᱢᱟᱱᱮ ᱨᱮᱮᱟᱲ ᱜᱮ ᱵᱩᱡᱷᱟᱹᱜ ᱠᱟᱱᱟ ᱦᱚᱲᱢᱚ ᱠᱚ ᱢᱚᱱᱮ ᱜᱚᱝᱠᱮ ᱢᱚᱱᱮ ᱫᱟᱞᱤᱧ ᱢᱟᱠᱷᱟᱱ ᱛᱮᱦᱮᱧ ᱟᱹᱭᱩᱵ ᱫᱚ ᱪᱷᱟᱛ ᱥᱮᱫ ᱜᱮ ᱡᱟᱹᱯᱤᱫ ᱦᱩᱭᱩᱜᱼᱟ ᱚᱱᱠᱟ ᱢᱟᱱᱮ ᱟᱹᱰᱤ ᱪᱚ ᱟᱵᱚᱦᱚᱣᱟ ᱛᱮᱦᱮᱧ ᱫᱚ ᱵᱩᱡᱷᱟᱹᱜ ᱠᱟᱱᱟ ᱜᱚᱝᱠᱮ ᱟᱯᱮ ᱥᱮᱫ ᱪᱮᱫᱞᱮᱠᱟ ᱵᱩᱡᱷᱟᱹᱜ ᱠᱟᱱᱟ
ᱜᱚᱝᱠᱮ ᱟᱞᱮᱥᱮᱫ ᱫᱚ ᱱᱤᱛᱜᱮ ᱡᱷᱤᱯᱤᱨ ᱡᱷᱤᱯᱤᱨᱮ ᱫᱟᱜ ᱡᱟᱹᱲᱤ ᱠᱟᱛᱮᱜ ᱱᱟᱥᱮᱱᱟᱜ ᱮ ᱠᱚᱢ ᱠᱟᱫᱟ ᱡᱟᱱᱞᱟ ᱥᱩᱨᱤᱧ ᱫᱩᱲᱩᱵ ᱟᱠᱟᱱᱟ ᱮᱠᱫᱚᱢ ᱟᱹᱵᱤᱱ ᱵᱤᱱ ᱞᱟᱹᱭ ᱠᱮᱫ ᱞᱮᱠᱟ ᱮᱠᱫᱚᱢ ᱦᱤᱥᱤᱱ ᱦᱤᱥᱤᱫ ᱦᱚᱭ ᱟᱹᱰᱤ ᱨᱮᱭᱟᱲ ᱜᱮ ᱵᱩᱡᱷᱟᱹᱜ ᱠᱟᱱᱟ ᱢᱚᱱᱮ ᱫᱟᱧ ᱢᱚᱱ
ᱜᱚᱝᱠᱮ ᱟᱞᱮ ᱥᱮᱫ ᱫᱚ ᱱᱚᱜᱼᱚᱭ ᱟᱰᱤ ᱡᱳᱨᱜᱮ ᱢᱟᱱᱮ ᱠᱤᱪᱷᱩ ᱜᱷᱟᱹᱲᱤᱡ ᱞᱟᱦᱟ ᱫᱟᱜ ᱠᱮᱫᱟ ᱢᱚᱱᱮ ᱦᱚᱭ ᱚᱱᱟ ᱫᱟᱜ ᱟᱹ ᱫᱟᱜ ᱛᱮᱜᱮ ᱚᱱᱟ ᱦᱚᱭ ᱠᱚ ᱚᱱᱱᱟ ᱡᱚᱜᱽ ᱨᱮᱭᱟᱲ ᱜᱮ ᱵᱩᱡᱷᱟᱹᱜ ᱠᱟᱱᱟ ᱫᱟᱜ ᱠᱮᱫ ᱛᱮ ᱟᱫᱚ ᱢᱚᱱᱮ ᱦᱮᱸ ᱦᱮᱸ
ᱮᱠᱫᱚᱢ ᱥᱤᱧ ᱵᱮᱲᱟ ᱢᱟ ᱟᱹᱰᱤ ᱡᱳᱨᱜᱮ ᱥᱤᱛᱩᱝ ᱞᱮᱫᱟᱭ ᱢᱮᱱᱠᱷᱟᱱ ᱱᱤᱛᱚᱜ ᱱᱟᱥᱮᱱᱟᱜ ᱫᱟᱜ ᱡᱟᱹᱲᱤ ᱠᱚ ᱮᱠᱫᱚᱢ ᱨᱩᱢ ᱠᱚ ᱨᱮᱭᱟᱲ ᱜᱮ ᱵᱩᱡᱷᱟᱹᱜ ᱠᱟᱱᱟ ᱟᱨ ᱟᱨ ᱥᱤᱠᱬᱤᱡ ᱠᱚᱦᱚᱸ ᱟᱹᱰᱤ ᱜᱟᱱ ᱠᱚ ᱵᱩᱡᱷᱟᱹᱜ ᱠᱟᱱᱟ ᱟᱨ ᱱᱚᱛᱮ ᱯᱷᱮᱱ ᱪᱟᱹᱞᱩ ᱞᱮᱠᱷᱟᱱ ᱨᱮᱭᱟᱲ ᱜᱮ ᱵᱩᱡᱷᱟᱹᱜ ᱠᱟᱱᱟ
ᱦᱮᱸ ᱜᱚᱝᱠᱮ ᱦᱮᱸ ᱢᱟᱱᱮ ᱟᱞᱮ ᱱᱚᱛᱮ ᱦᱚᱸ ᱢᱟᱱᱮ ᱥᱤᱠᱬᱤᱡ ᱫᱚ ᱜᱚᱝᱠᱮ ᱫᱚᱢᱮ ᱡᱳᱨ ᱜᱮ ᱢᱮᱱᱟᱜ ᱠᱚᱣᱟ ᱢᱟᱱᱮ ᱤᱱᱠᱟᱹ ᱛᱮᱫᱚ ᱵᱟᱢ ᱡᱟᱯᱤᱫ ᱫᱟᱲᱮᱭᱟᱜ ᱟ ᱢᱚᱥᱟᱨᱤ ᱫᱚ ᱞᱟᱜᱟᱣ ᱦᱩᱭᱩᱜ ᱛᱟᱢ ᱜᱮᱭᱟ ᱜᱚᱢᱠᱮ ᱟᱫᱚ ᱞᱟᱹᱭ ᱫᱟᱞᱤᱧ ᱢᱟᱱᱮ ᱱᱚᱜᱼᱚᱭ ᱡᱮ ᱥᱤᱛᱩᱝ ᱫᱤᱱ ᱦᱮᱸ ᱥᱤᱧ ᱵᱮᱲᱟ ᱠᱷᱟᱱ ᱫᱚ ᱟᱹᱰᱤ ᱞᱚᱞᱚ ᱵᱩᱡᱷᱟᱹᱜ ᱠᱟᱱᱟ ᱢᱟᱱᱮ ᱱᱚᱣᱟ ᱞᱚᱞᱚ ᱨᱮᱱᱟᱜ ᱠᱟᱨᱚᱱ ᱴᱟᱜ ᱞᱟᱹᱭᱵᱤᱱ ᱪᱮᱫᱟᱜ ᱞᱟᱦᱟ ᱛᱚ ᱵᱟᱝ ᱵᱩᱡᱷᱟᱹᱜ ᱛᱟᱦᱮᱱ
ᱟᱪᱪᱷᱟ ᱜᱚᱝᱠᱮ ᱜᱚᱢᱠᱮ
ᱦᱮᱸ ᱞᱟᱹᱭ ᱵᱤᱱ ᱜᱚᱢᱠᱮ
ᱜᱚᱝᱠᱮ ᱪᱮᱫ ᱵᱤᱱ ᱞᱟᱹᱭ ᱠᱮᱫᱟ ᱱᱟᱥᱮᱱᱟᱜ ᱟᱨ ᱫᱚᱦᱲᱟᱹ ᱵᱮᱱ ᱞᱟᱹᱭᱟ
ᱱᱚᱜᱼᱚᱭ ᱡᱮᱢᱚᱱ ᱥᱤᱧ ᱢᱟᱨᱥᱟᱞ ᱠᱷᱟᱱ ᱫᱚ ᱟᱹᱰᱤ ᱜᱚᱨᱚᱢ ᱵᱩᱡᱷᱟᱹᱜ ᱠᱟᱱᱟ ᱠᱤᱢᱵᱟ ᱥᱤᱛᱩᱝ ᱫᱤᱱ ᱦᱚᱸ ᱧᱮᱞ ᱵᱤᱱ ᱱᱮᱛᱟᱨ ᱫᱚ ᱫᱟᱜ ᱫᱤᱱ ᱥᱮᱴᱮᱨᱨᱮᱱ ᱨᱮᱦᱚᱸ ᱜᱚᱨᱚᱢ ᱫᱚ ᱵᱩᱡᱷᱟᱹᱜ ᱠᱟᱱ ᱜᱮᱭᱟ ᱟᱫᱚ ᱱᱚᱣᱟ ᱜᱚᱨᱚᱢ ᱨᱮᱱᱟᱜ ᱢᱟᱱᱮ ᱪᱮᱫ ᱠᱟᱨᱚᱱ ᱦᱩᱭ ᱫᱟᱲᱮᱭᱟᱜᱼᱟ ᱚᱱᱠᱟ ᱡᱮ ᱞᱟᱦᱟ ᱢᱟ ᱟᱸᱡᱚᱢ ᱵᱟᱲᱟ ᱦᱩᱭᱠᱟᱱᱟ ᱩᱱᱠᱩ ᱵᱳᱭ ᱠᱚᱨᱮᱦᱚ ᱯᱟᱲᱦᱟᱣ ᱦᱩᱭ ᱟᱠᱟᱱᱟ ᱡᱮ ᱩᱱᱟᱹᱜ ᱜᱚᱨᱚᱢ ᱫᱚ ᱵᱟᱝ ᱵᱩᱡᱷᱟᱹᱜ ᱛᱟᱦᱮᱸᱜ ᱢᱟᱱᱮ ᱫᱟᱜ ᱫᱤᱱ ᱠᱚᱫᱚ ᱚᱱᱠᱟ ᱨᱮᱭᱟᱲ ᱜᱮ ᱵᱩᱡᱷᱟᱹᱜ ᱛᱟᱦᱮᱸ ᱢᱟᱱᱮ ᱥᱤᱢ ᱫᱤᱱ ᱫᱤᱱ ᱵᱮᱞᱟ ᱨᱮᱱᱟᱜ ᱦᱚᱸ ᱚᱱᱟ ᱯᱚᱨᱤᱵᱮᱥᱴᱟᱜ ᱴᱷᱟᱱᱰᱟ ᱜᱮ ᱛᱟᱦᱮ ᱛᱟᱦᱮᱸᱫ ᱩᱱᱟᱹᱜ ᱞᱚᱞᱚ ᱫᱚ ᱵᱟᱝ ᱛᱟᱦᱮᱸᱫ
ᱟᱪᱪᱷᱟ ᱜᱚᱝᱠᱮ
ᱪᱮᱫ ᱠᱷᱟᱛᱤᱨ‌ ᱱᱚᱝᱠᱟ ᱞᱚᱞᱚ ᱵᱩᱡᱷᱟᱹᱜ ᱠᱟᱱᱟ ᱚᱱᱟ ᱤᱫᱤ ᱠᱟᱛᱮ ᱠᱟᱹᱡ ᱢᱤᱫᱴᱟᱝ ᱵᱟᱨ ᱠᱟᱛᱷᱟ ᱞᱟᱹᱭ ᱵᱤᱱ
ᱥᱟᱨ ᱜᱚᱢᱠᱮ ᱢᱟᱱᱮ ᱪᱮᱫ ᱠᱷᱟᱹᱛᱤᱨ ᱞᱚᱞᱚ ᱵᱩᱡᱷᱟᱹᱜ ᱠᱟᱱᱟ ᱚᱱᱟ ᱢᱟ ᱟᱹᱞᱤᱧᱟᱜ ᱢᱚᱱᱮ ᱞᱮᱠᱟ ᱛᱮᱫᱚ ᱯᱟᱹᱦᱤᱞ ᱫᱚ ᱠᱚᱞᱠᱟᱨᱠᱷᱟᱱᱟ ᱠᱚ ᱠᱚᱞᱠᱟᱨᱠᱷᱟᱱᱟ ᱠᱚᱢᱜᱮ ᱛᱟᱦᱮᱸ ᱠᱟᱱᱟ
ᱟᱪᱪᱷᱟ
ᱡᱟᱦᱟᱸᱛᱮ ᱢᱟᱱᱮ ᱫᱷᱩᱣᱟᱹ ᱠᱚ ᱤᱭᱟᱹᱛᱮ ᱟᱵᱚᱣᱟᱜ ᱱᱚᱣᱟ ᱪᱮᱛᱟᱱ ᱨᱮ ᱡᱟᱦᱟᱸ ᱥᱛᱚᱨ ᱢᱮᱱᱟᱜ ᱛᱟᱵᱚᱱᱟ ᱡᱟᱦᱟᱸ ᱠᱷᱚᱱᱟᱜ ᱥᱤᱛᱩᱝ ᱛᱟᱵ ᱦᱤᱡᱩᱜ ᱠᱟᱱᱟ ᱚᱱᱟ ᱚᱱᱟ ᱫᱟᱹᱨᱭᱟᱹ ᱜᱮ ᱛᱟᱦᱮᱸ ᱠᱟᱱᱟ ᱦᱩᱸ ᱩᱱ ᱥᱚᱢᱚᱭ ᱫᱚ ᱚᱱᱟ ᱫᱟᱹᱨᱭᱟᱹ ᱜᱮ ᱛᱟᱦᱮᱸ ᱠᱟᱱᱟ ᱩᱱ ᱥᱚᱢᱚᱭ ᱫᱚ ᱚᱱᱟ ᱫᱟᱹᱨᱭᱟᱹ ᱜᱮ ᱛᱟᱦᱮᱸ ᱠᱟᱱᱟ ᱢᱮᱱᱠᱷᱟᱱ ᱱᱮᱛᱟᱨᱟᱜ ᱡᱩᱜᱽ ᱨᱮᱫᱚ ᱱᱚᱣᱟ ᱠᱚᱞᱠᱟᱨᱠᱟᱱᱟ ᱜᱟᱹᱰᱤ ᱨᱮᱱᱟᱜ ᱜᱟᱹᱰᱤ ᱨᱮᱱᱟᱜ ᱫᱷᱩᱣᱟᱹ
ᱦᱮᱸ ᱜᱚᱝᱠᱮ ᱟᱞᱤᱧ ᱫᱚᱞᱤᱧ ᱢᱚᱱᱮᱭᱟ ᱡᱮ ᱦᱮᱸ ᱯᱟᱹᱦᱤᱞ ᱟᱵᱤᱱ ᱡᱟᱦᱟᱸ ᱤᱭᱟᱹ ᱨᱮᱱᱟᱜ ᱥᱛᱚᱨ ᱨᱮᱱᱟᱜ ᱠᱟᱛᱷᱟ ᱵᱤᱱ ᱞᱟᱹᱭᱮᱫᱟ ᱢᱟᱱᱮ ᱚᱱᱟ ᱫᱚ ᱯᱟᱹᱦᱤᱞ ᱫᱚ ᱟᱞᱮ ᱫᱚ ᱢᱚᱱᱮ ᱱᱚᱝᱠᱟ ᱤᱭᱟᱹ ᱠᱟᱛᱷᱟ ᱠᱟᱱᱟ ᱯᱟᱛᱞᱟ ᱠᱟᱛᱷᱟ ᱠᱟᱱᱟ ᱟᱫᱚ ᱱᱮᱛᱟᱨ ᱫᱚ ᱡᱮᱞᱮᱠᱟ ᱱᱚᱜᱚᱭ ᱠᱚᱞᱠᱟᱨᱠᱷᱟᱱᱟᱢ ᱞᱟᱹᱭ ᱠᱮᱫᱟ ᱵᱤᱱ ᱠᱚᱞᱠᱟᱨᱠᱷᱟᱱᱟ ᱜᱟᱹᱰᱤ ᱠᱚ ᱨᱮᱱᱟᱜ ᱫᱷᱩᱣᱟᱹ ᱟᱫᱚ ᱚᱱᱟ ᱦᱚ ᱱᱚᱜᱚᱭ ᱫᱷᱩᱣᱟᱹ ᱠᱚ ᱯᱞᱟᱥᱴᱤᱠ ᱠᱚᱵᱚᱱ ᱤᱭᱟᱹᱭ ᱮᱫᱟ ᱚᱱᱟ ᱫᱷᱩᱣᱟᱹ ᱠᱚ ᱨᱟᱠᱟᱵᱚᱜ ᱠᱟᱱᱟ ᱪᱚᱴ ᱥᱮᱫ ᱛᱩᱨᱥ ᱨᱟᱠᱟᱵ ᱠᱟᱛᱮ ᱚᱱᱟ ᱢᱤᱫᱴᱟᱝ ᱤᱭᱟᱹ ᱤᱥᱛᱚᱞ ᱞᱮᱠᱟ ᱛᱮᱭᱟᱨ ᱫᱟ ᱟᱫᱚ ᱮᱥᱛᱮ ᱞᱮᱠᱟ ᱛᱮᱭᱟᱨᱮᱜ ᱠᱷᱟᱱ ᱟᱫᱚ ᱡᱟᱦᱟᱸ ᱵᱮᱲᱟ ᱠᱷᱚᱱᱟᱜ ᱡᱟᱦᱟᱸ ᱛᱟᱨᱟᱥ ᱠᱚ ᱦᱟᱹᱡᱩᱜ ᱠᱟᱱᱟ ᱛᱟᱨᱥ ᱦᱤᱡᱩᱜ ᱠᱟᱛᱮ ᱟᱵᱚᱣᱟᱜ ᱫᱷᱟᱹᱨᱛᱤ ᱨᱮ ᱢᱟᱱᱮ ᱤᱭᱟᱹ ᱠᱟᱛᱮ ᱟᱨ ᱦᱚᱸ ᱵᱤᱠᱨᱚᱱ ᱦᱩᱭᱩᱜ ᱠᱟᱱᱟ ᱟᱨ ᱟᱨ ᱥᱮᱱ ᱨᱩᱣᱟᱹᱲᱚᱜ ᱠᱟᱱᱟ ᱥᱮᱱ ᱨᱩᱣᱟᱹᱲ ᱠᱟᱛᱮ ᱦᱟᱸᱰᱮ ᱠᱷᱚᱱ ᱢᱟᱱᱮ ᱵᱟᱝ ᱚᱱᱠᱟ ᱵᱟᱝ ᱯᱟᱨᱚᱜ ᱠᱟᱱᱟ ᱟᱫᱚ ᱱᱚᱣᱟ ᱟᱵᱚ ᱫᱷᱟᱹᱨᱛᱤ ᱨᱮ ᱢᱟᱱᱮ ᱚᱱᱠᱟ ᱞᱚᱞᱚᱜᱮ ᱤᱭᱟᱹᱜ ᱠᱟᱱᱟ
ᱟᱪᱪᱷᱟ ᱚᱝᱠᱟ ᱮᱠᱫᱚᱢ ᱡᱚᱛᱷᱟᱛ ᱠᱟᱛᱷᱟ ᱵᱮᱤ ᱞᱟᱹᱭ ᱠᱮᱫᱟ ᱱᱚᱣᱟ ᱜᱚᱝᱠᱮ ᱞᱟᱹᱭ ᱥᱟᱱᱟᱭᱮᱫ ᱞᱤᱧ ᱛᱟᱦᱮᱸᱫ ᱢᱮᱱᱠᱷᱟᱱ ᱱᱟᱥᱮᱱᱟᱜ ᱱᱮᱴᱳᱣᱟᱨᱠ ᱯᱨᱚᱵᱞᱮᱢ ᱠᱷᱟᱹᱛᱤᱨ ᱞᱟᱹᱭ ᱵᱟᱝ ᱜᱟᱱ ᱞᱮᱱᱟ ᱟᱨ ᱠᱟᱛᱷᱟ ᱫᱚ ᱦᱩᱭᱩᱜ ᱠᱟᱱᱟ ᱟᱵᱮᱱ ᱜᱚᱢᱠᱮ ᱞᱟᱹᱭᱵᱤᱱ ᱞᱟᱹᱭᱵᱤᱱ ᱞᱟᱹᱭᱵᱤᱱ ᱜᱚᱢᱠᱮ ᱞᱟᱹᱭᱵᱤᱱ
ᱟᱨ ᱢᱤᱫᱴᱟᱝ ᱠᱟᱛᱷᱟ ᱫᱚ ᱦᱩᱭᱩᱜ ᱠᱟᱱᱟ ᱱᱚᱣᱟ ᱡᱮ ᱱᱚᱜᱼᱚᱭ ᱡᱮ ᱟᱵᱚ ᱱᱤᱛᱚᱜᱟᱜ ᱫᱤᱱᱨᱮ ᱱᱚᱜ ᱱᱚᱣᱟ ᱡᱮ ᱫᱟᱨᱮ ᱫᱟᱨᱮ ᱱᱟᱲᱤ ᱠᱚ ᱛᱤᱱᱟᱹ ᱯᱚᱨᱤᱢᱟᱱ ᱛᱮᱵᱚ ᱢᱟᱜ ᱮᱫᱟ ᱢᱟᱱᱮ ᱧᱮᱞ ᱢᱮ ᱱᱮᱛᱟᱨ ᱫᱚ ᱡᱟᱦᱟᱱᱟᱜ ᱜᱮ ᱵᱮᱱᱟᱣ ᱠᱚᱨ ᱛᱮ ᱜᱮᱞᱮ ᱢᱮᱱ ᱫᱟᱨᱮ ᱫᱚ ᱟᱫᱚ ᱱᱚᱜᱚᱭ ᱠᱟᱴ ᱠᱚ ᱡᱮ ᱱᱤᱱᱟᱹᱜ ᱵᱚ ᱢᱟᱜ ᱜᱤᱰᱤ ᱠᱮᱫ ᱠᱟᱱᱟ ᱫᱟᱨᱮ ᱠᱚ ᱟᱫᱚ ᱫᱟᱨᱮ ᱢᱟᱜ ᱠᱟᱛᱮ ᱨᱮᱦᱚ ᱩᱱᱟᱹᱜ ᱵᱟᱵᱚᱱ ᱨᱚᱦᱚᱭ ᱮᱫᱟ ᱱᱚᱣᱟ ᱠᱚ ᱤᱫᱤ ᱠᱟᱛᱮᱜ ᱨᱮ ᱦᱚᱸ ᱢᱟᱱᱮ ᱱᱚᱣᱟ ᱞᱚᱞᱚ ᱫᱚ ᱦᱩᱭᱩᱜ-ᱟ ᱪᱮᱫᱟᱜ ᱥᱮ ᱢᱟᱱᱮ ᱟᱸᱡᱚᱢ ᱵᱟᱲᱟ ᱦᱩᱭ ᱟᱠᱟᱱ ᱩᱱᱠᱩ ᱯᱟᱹᱦᱤᱞ ᱦᱟᱲᱟᱢ ᱠᱚ ᱴᱷᱮᱱ ᱡᱮ ᱞᱟᱹᱭ ᱵᱟᱲᱟᱭ ᱛᱟᱦᱮᱸᱫ ᱠᱚ ᱫᱟᱨᱮ ᱠᱚ ᱛᱟᱦᱮᱸ ᱞᱮᱱᱠᱷᱟᱱ ᱫᱟᱨᱮ ᱞᱟᱛᱟᱨ ᱨᱮ ᱡᱮᱢᱚᱱ ᱩᱢᱩᱞ ᱨᱮ ᱪᱤᱠᱟ ᱦᱮᱢᱟᱞ ᱵᱩᱡᱷᱟᱹᱜ-ᱟ ᱚᱱᱠᱟ ᱜᱮ ᱢᱟᱱᱮᱟ ᱨᱮ ᱥᱟᱠᱟᱢ ᱠᱚᱨᱮ ᱦᱚᱸ ᱚᱱᱠᱟ ᱚᱱᱟ ᱛᱟᱨᱟᱥ ᱠᱚ ᱡᱟ ᱞᱚᱞᱚ ᱛᱮ ᱞᱚᱞᱚ ᱥᱤᱛᱩᱝ ᱠᱚ ᱢᱟᱱᱮ ᱥᱚᱥᱚᱱᱟᱭ ᱚᱱᱠᱟ ᱟᱨ ᱪᱮᱫ ᱨᱮᱭᱟᱲ ᱜᱮ ᱫᱚᱦᱚᱭᱟᱭ ᱱᱚᱣᱟ ᱫᱷᱟᱨᱛᱤ ᱛᱤᱜᱳ ᱚᱱᱣᱟ ᱛᱮ ᱟᱵᱤᱱ ᱵᱤᱱ ᱧᱮᱞ ᱟᱠᱟᱫ ᱜᱮ ᱵᱤᱨ ᱵᱩᱨᱩ ᱵᱤᱱ ᱥᱮᱱ ᱞᱮᱱᱠᱷᱟᱱ ᱱᱚᱣᱟ ᱵᱤᱨ ᱵᱤᱱ ᱵᱚᱞᱚ ᱞᱮᱠᱷᱟᱱ ᱠᱷᱟᱱ ᱛᱤᱱᱟᱹᱜ ᱦᱮᱢᱟᱞ
ᱟᱪᱪᱷᱟ ᱜᱚᱝᱠᱮ ᱮᱠᱫᱚᱢ ᱡᱚᱛᱷᱟᱛ ᱵᱤᱱ ᱞᱟᱹᱭ ᱠᱮᱫᱟ ᱵᱤᱨ ᱵᱩᱨᱩ ᱟᱞᱮ ᱚᱱᱛᱮ ᱫᱚ ᱮᱠᱫᱚᱢ ᱵᱤᱨ ᱵᱩᱨᱩ ᱥᱚᱸᱜᱷᱟ ᱨᱮᱱ ᱦᱚᱲ ᱠᱟᱱᱟᱞᱤᱧ ᱵᱤᱨ ᱵᱩᱨᱩ ᱨᱮᱱᱟᱜ ᱮᱠᱫᱚᱢ ᱵᱤᱨ ᱵᱩᱨᱩ ᱫᱚ ᱟᱹᱰᱤ ᱢᱮᱸᱫ ᱥᱩᱨ ᱠᱷᱚᱱᱟᱜ ᱞᱤᱧ ᱧᱮᱞ ᱟᱠᱟᱫ ᱵᱤᱨ ᱵᱩᱨᱩ ᱞᱤᱧ ᱫᱟᱬᱟ ᱥᱮᱸᱫᱽᱨᱟ ᱞᱤᱧ ᱪᱟᱞᱟᱣ ᱟᱠᱟᱱᱟ ᱦᱟᱹᱛᱤ ᱞᱤᱧ ᱧᱮᱞ ᱟᱠᱟᱫ ᱠᱚᱣᱟ ᱵᱤᱨ ᱨᱮᱭᱟᱜ ᱟᱹᱰᱤ ᱨᱚᱠᱚᱢ ᱡᱤᱭᱟᱹᱞᱤ ᱢᱮᱱᱟᱜ ᱠᱚᱣᱟ ᱵᱤ ᱵᱤᱨ ᱨᱮ ᱛᱩᱭᱩ ᱛᱩᱭᱩ ᱵᱤᱱ ᱧᱮᱞ ᱟᱠᱟᱫ ᱠᱚᱣᱟ ᱜᱚᱝᱠᱮ
ᱦᱮᱸ ᱜᱚᱝᱠᱮ ᱛᱩᱭᱩ ᱟᱲᱮ ᱞᱤᱧ ᱦᱮᱸ ᱜᱚᱝᱠᱮ ᱦᱮᱸ ᱧᱮᱞ ᱟᱠᱟᱫ ᱠᱚᱣᱟᱞᱤᱧ ᱟᱨ ᱛᱩᱭᱩ ᱠᱚᱫᱚ ᱟᱰᱤ ᱡᱚᱠᱷᱚᱱ ᱞᱤᱧ ᱥᱟᱵ ᱟᱠᱟᱫ ᱠᱚᱣᱟ ᱜᱚᱝᱠᱮ ᱟᱞᱚᱢ ᱛᱮ ᱦᱚᱸ ᱛᱩᱭᱩ ᱫᱚ ᱫᱚᱢᱮ ᱢᱮᱱᱟᱜ ᱠᱚᱣᱟ ᱱᱟᱥᱮᱱᱟᱜ ᱟᱹᱭᱩ ᱞᱮᱠᱷᱟᱱ ᱠᱷᱟᱹᱞᱤ ᱢᱟᱱᱮ ᱨᱟᱜ ᱠᱚ ᱟᱸᱡᱚᱢ ᱦᱤᱡᱩᱜ-ᱟ ᱠᱷᱟᱹᱞᱤ ᱪᱤᱠᱟ ᱠᱚ ᱨᱟᱜᱟ ᱛᱤᱭᱳ ᱢᱟ ᱵᱟᱲᱟᱭ ᱜᱮᱭᱟ ᱵᱤᱱ
ᱦᱳᱭ ᱜᱚᱝᱠᱮ
ᱦᱮᱸ
ᱟᱨ ᱜᱚᱢᱠᱮ ᱥᱩᱠᱨᱤ ᱥᱮᱸᱫᱽᱨᱟ ᱠᱚᱵᱤᱱ ᱪᱟᱞᱟᱣ ᱵᱟᱲᱟ ᱟᱠᱟᱱᱟ
ᱦᱮᱸ ᱜᱚᱝᱠᱮ ᱥᱩᱠᱨᱤ ᱥᱮᱸᱫᱽᱨᱟ ᱫᱚ ᱥᱮᱱ ᱵᱟᱲᱟ ᱦᱩᱭ ᱟᱠᱟᱱ ᱜᱮᱭᱟ ᱟᱫᱚ ᱢᱟᱱᱮ ᱥᱩᱠᱨᱤ ᱥᱮᱸᱫᱽᱨᱟ ᱫᱚ ᱠᱤᱷᱩ ᱫᱚ ᱵᱟᱝ ᱜᱟᱱᱚᱜᱼᱟ ᱥᱩᱠᱨᱤ ᱥᱮᱸᱱᱫᱽᱨᱟ ᱨᱮ ᱟᱸᱡᱚᱢ ᱵᱟᱲᱟ ᱟᱸᱡᱚᱢ ᱫᱚ ᱵᱟᱝ ᱥᱮᱱ ᱟᱠᱟᱱ ᱜᱮᱭᱟ ᱟᱞᱤᱧ ᱦᱚᱸᱞᱤᱧ ᱜᱚᱜ ᱤᱫᱤ ᱠᱟᱫᱟ ᱚᱱᱟ ᱫᱚ ᱚᱱᱟ ᱫᱚ ᱤᱭᱟᱹ ᱞᱮ ᱞᱟᱹᱭ ᱟ ᱜᱚᱝᱠᱮ ᱵᱚᱞᱞᱟᱢ ᱞᱮ ᱞᱟᱹᱭ ᱟ ᱵᱚᱞᱞᱟᱢ ᱛᱮ ᱠᱷᱤᱪᱟᱹᱣ ᱦᱩᱭᱩᱜ-ᱟ ᱜᱚᱝᱠᱮ ᱦᱮᱸ ᱦᱮᱸ ᱵᱚᱞᱞᱟᱢ ᱛᱮ ᱠᱷᱤᱪᱟᱹᱣ ᱦᱩᱭᱩᱜ-ᱟ
ᱟᱹᱵᱤᱱ ᱡᱟᱦᱟᱸ ᱵᱤᱱ ᱞᱟᱹᱭ ᱠᱮᱫᱮᱜ-ᱟ ᱵᱚᱞᱞᱟᱢ ᱢᱟᱱᱮ ᱵᱚᱞᱞᱟᱢ ᱵᱚᱞᱞᱟᱢ ᱟᱨ ᱠᱷᱮᱸᱪᱟ ᱫᱚ ᱢᱤᱫ ᱜᱮᱭᱟ ᱥᱮ ᱵᱷᱮᱜᱟᱨ ᱵᱷᱮᱜᱟᱨ ᱜᱮᱭᱟ ᱟᱹᱞᱤᱧᱟᱜ ᱦᱤᱥᱟᱹᱵ ᱛᱮ ᱫᱚ ᱵᱚᱞᱞᱟᱢ ᱫᱚ ᱦᱟᱱᱟ
ᱦᱮᱸ ᱜᱚᱝᱠᱮ ᱞᱟᱹᱭ ᱫᱟᱞᱤᱧ ᱵᱚᱞᱞᱟᱢ ᱫᱚ ᱢᱤᱫᱴᱟᱝ ᱦᱟᱹᱛᱭᱟᱹᱨ ᱠᱟᱱᱟ ᱟᱨ ᱠᱷᱮᱪᱟ ᱫᱚ ᱢᱤᱫᱴᱟᱝᱮ ᱠᱷᱮᱪᱟ ᱠᱟᱱᱟ ᱡᱮ ᱡᱮᱞᱮᱠᱟ ᱟᱵᱤᱱ ᱵᱤᱱ ᱞᱟᱹᱭᱟ᱾ ᱢᱟᱱᱮ ᱥᱵᱲᱤ ᱥᱵᱲᱤ ᱛᱮᱫᱚ ᱞᱟ ᱦᱩᱭᱩᱜ ᱠᱟᱱᱟ ᱞᱟᱦᱟ ᱦᱩᱭᱩᱜ ᱠᱟᱱᱟ ᱞᱟᱵᱷ ᱠᱟᱱᱟ ᱢᱟᱱ ᱞᱟᱜ ᱟᱨ ᱠᱷᱮᱪᱟ ᱥᱚᱢᱟᱱ ᱥᱚᱢᱟᱱ ᱢᱮ ᱠᱟᱜᱵᱤᱱ ᱟᱨ ᱵᱚᱞᱞᱟᱢ ᱫᱚ ᱦᱩᱭᱩᱜ ᱠᱟᱱᱟᱤᱱ ᱥᱟ ᱟᱹᱲᱤ ᱠᱟᱱᱟ ᱜᱼᱚᱱᱮ ᱱᱚᱝᱠᱟ ᱥᱤᱥᱴᱮᱢ ᱠᱟᱱᱟ ᱜᱚᱝᱠᱮ
ᱟᱪᱪᱷᱟ ᱜᱚᱝᱠᱮ ᱜᱚᱝᱠᱮ ᱛᱚᱵᱮ ᱵᱚᱞᱞᱟᱢ ᱞᱟᱹᱭ ᱛᱮᱫᱚ ᱦᱟᱱᱟ ᱫᱮᱵᱤ ᱫᱩᱨᱜᱟᱜ ᱵᱩᱡᱷᱟᱹᱜ ᱠᱟᱱᱟ᱾
ᱦᱮᱸ ᱤᱱᱠᱟᱹᱱ ᱴᱟᱭᱤᱵᱟᱜ ᱜᱮ ᱠᱟᱱᱟ ᱜᱚᱢᱠᱮ ᱡᱟᱦᱟᱸ ᱥᱩᱠᱨᱤ ᱵᱚᱱ ᱠᱷᱤᱪᱟᱭᱮᱫ ᱠᱚᱣᱟ ᱚᱱᱟ ᱯᱩᱨᱟᱹ ᱵᱚᱞᱞᱟ ᱜᱮ ᱧᱮᱞᱚᱜᱼᱟ ᱯᱩᱨᱟᱹ
ᱟᱪᱪᱷᱟ ᱜᱚᱝᱠᱮ ᱠᱟᱛᱷᱟ ᱦᱩᱭᱩᱜ ᱠᱟᱱᱟ ᱥᱩᱠᱨᱤ ᱢᱟ ᱟᱹᱰᱤ ᱢᱟᱨᱟᱝ ᱡᱤᱭᱟᱹᱞᱤ ᱠᱟᱱᱟ ᱠᱚ
ᱦᱮᱸ ᱦᱮᱸ ᱜᱚᱝᱠᱮ
ᱛᱟᱨᱮ ᱜ
ᱦᱮᱸ ᱜᱚᱝᱠᱮ ᱜᱚᱡ ᱵᱟᱲᱟ ᱠᱚ ᱜᱚᱡ ᱜᱚᱡ ᱵᱟᱲᱟ ᱠᱚᱜᱮᱭᱟᱞᱤᱧ ᱦᱮᱸ ᱦᱟᱱᱮ ᱠᱤᱪᱷᱩ ᱪᱟᱞᱟᱣᱮᱱ ᱥᱮᱨᱮᱢᱟ ᱵᱟᱨᱭᱟ ᱞᱤᱧ ᱜᱚᱡ ᱞᱮᱫ ᱠᱤᱱᱟ ᱜᱚᱝᱠᱮ ᱟᱫᱚ ᱜᱚᱡ ᱠᱟᱛᱮᱜ ᱦᱮᱸᱛᱚ ᱩᱱᱠᱩᱣᱟᱜ ᱡᱤᱞ ᱠᱚ ᱜᱮᱫ ᱠᱮᱫᱟᱞᱮ ᱜᱮᱫ ᱠᱟᱛᱮᱜ ᱢᱟᱱᱮ ᱩᱱᱠᱩᱣᱟᱜ ᱡᱮᱫ ᱫᱚ ᱥᱮ ᱜᱚᱝᱠᱮ ᱟᱹᱰᱤ ᱥᱚᱠᱛᱚ ᱜᱮᱭᱟ ᱢᱟᱱᱮ ᱠᱮᱴᱮᱡ ᱜᱮᱭᱟ ᱟᱵᱚ ᱡᱟ ᱟᱛᱳ ᱫᱤᱥᱚᱢ ᱨᱮ ᱡᱟᱦᱟ ᱥᱩᱠᱨᱤ ᱠᱚ ᱢᱮᱱᱟᱜ ᱠᱚᱣᱟ ᱩᱱᱠᱩ ᱠᱷᱚᱱᱟᱜ ᱩᱱᱠᱩ ᱡᱤᱞ ᱫᱚ ᱦᱮ ᱜᱚᱝᱠᱮ
ᱟᱪᱪᱷᱟ ᱜᱚᱝᱠᱮ ᱚᱱᱟ ᱞᱟᱹᱭ ᱟ ᱠᱚ ᱵᱤᱨ ᱥᱩᱠᱨᱤ ᱵᱤᱨ ᱥᱩᱠᱨᱤ ᱡᱤᱞ ᱫᱚ ᱟᱹᱰᱤ ᱥᱩᱴᱷᱟᱹ ᱜᱮᱭᱟ ᱮᱠᱫᱚᱢ ᱱᱟᱥᱮᱱᱟᱜ ᱤᱛᱤᱞ ᱵᱟᱝ ᱛᱟᱦᱮᱱᱟ ᱚᱱᱟ ᱠᱤ ᱥᱟᱹᱨᱤ ᱠᱟᱛᱷᱟ ᱠᱟᱱᱟ ᱜᱚᱝᱠᱮ
ᱚᱱᱠᱟ ᱞᱤᱧ ᱞᱟᱹᱭ ᱠᱮᱫᱟ ᱟᱞᱤᱧ ᱫᱚ ᱢᱟᱱᱮ ᱵᱟᱨᱭᱟ ᱞᱤᱧ ᱜᱚᱡ ᱞᱮᱫ ᱠᱤᱱᱟ ᱞᱟᱹᱫᱱᱟᱞᱤᱧ ᱟᱫᱚ ᱜᱮᱫ ᱩᱱᱠᱤᱱ ᱡᱚᱠᱷᱚᱱ ᱡᱚᱠᱷᱚᱱ ᱥᱮᱸᱫᱽᱨᱟ ᱡᱤᱞ ᱞᱮ ᱦᱟᱹᱴᱤᱧ ᱮᱫᱟ ᱩᱱᱠᱤᱱ ᱡᱚᱠᱷᱚᱱ ᱥᱩᱠᱨᱤ ᱚᱱᱠᱟ ᱠᱟᱛᱮ ᱯᱩᱰᱩᱨ ᱵᱟᱲᱟ ᱦᱩᱭᱮᱱᱛᱮ ᱜᱮᱫ ᱵᱟᱲᱟ ᱦᱩᱭᱱᱟ ᱛᱚ ᱟᱹᱠᱤᱱᱟᱜ ᱡᱤᱞ ᱢᱟᱱᱮ ᱦᱮᱸ ᱟᱹᱰᱤ ᱥᱚᱠᱛᱚ ᱜᱮ ᱠᱮᱴᱮᱡ ᱜᱮ ᱛᱟᱦᱮᱸ ᱠᱟᱱᱟ ᱟᱫᱚ ᱩᱱᱠᱩᱣᱟᱜ ᱡᱚᱢ ᱫᱚ ᱩᱱᱠᱩᱣᱟᱜ ᱡᱤᱞ ᱫᱚ ᱡᱚᱢ ᱨᱮᱦᱚᱸ ᱢᱟᱱᱮ ᱟᱹᱰᱤ ᱥᱩᱴᱮ ᱜᱮ ᱵᱩᱡᱷᱟᱹᱜᱼᱟ ᱢᱟᱱᱮ ᱟᱹᱰᱤ ᱢᱚᱸᱡ ᱵᱩᱡᱷᱟᱹᱜᱼᱟ ᱜᱚᱝᱠᱮ ᱟᱵᱤᱱ ᱠᱟᱹᱡ ᱡᱩᱫᱤ ᱵᱟᱵᱤᱱ ᱡᱚᱢ ᱵᱟᱲᱟᱜ ᱠᱷᱟᱱ ᱟᱞᱮ ᱥᱮᱫ ᱦᱤᱡᱩᱜ ᱵᱤᱱ ᱚᱱᱠᱟ ᱟᱢᱟᱜ ᱟᱹᱵᱤᱱ ᱦᱚᱸᱞᱤᱧ
ᱟᱪᱪᱷᱟ ᱜᱚᱝᱠᱮ ᱜᱚᱝᱠᱮ ᱥᱟᱹᱨᱤᱠᱟᱛᱷᱟ ᱜᱮ ᱱᱚᱣᱟ ᱫᱚ ᱮᱠᱫᱚᱢ ᱥᱩᱠᱨᱤ ᱡᱤᱞ ᱫᱚ ᱟᱹᱰᱤ ᱟᱹᱰᱤ ᱡᱳᱨ ᱜᱮᱞᱤᱧ ᱠᱩᱥᱤᱭᱟᱜᱼᱟ ᱟᱨ ᱵᱤᱨ ᱥᱩᱠᱨᱤ ᱡᱤᱞ ᱫᱚ ᱟᱹᱰᱤ ᱡᱳᱨ ᱜᱮ ᱡᱚᱢ ᱥᱟᱱᱟ ᱞᱤᱧᱟ ᱯᱟᱸᱡᱟ ᱵᱟᱲᱟᱭᱮᱫ ᱟᱹᱞᱤᱧ ᱢᱮᱱᱠᱷᱟᱱ ᱟᱞᱮ ᱱᱚᱛᱮ ᱵᱤᱨ ᱥᱩᱠᱨᱤ ᱡᱤᱞ ᱜᱮ ᱵᱟᱝ ᱧᱟᱢᱚᱜᱼᱟ᱾ ᱟᱨ ᱥᱩᱠᱨᱤ ᱡᱤᱞ ᱧᱟᱢᱚᱜ ᱠᱷᱟᱱ ᱚᱱᱟ ᱢᱟ ᱮᱠᱫᱚᱢ ᱤᱛᱤᱞ ᱛᱮᱜᱮ ᱯᱮᱨᱮᱡ ᱠᱚᱜᱼᱟ ᱜᱚᱢᱠᱮ ᱡᱟᱦᱟ ᱡᱩᱫᱤ ᱱᱚᱝᱠᱟ ᱥᱮᱸᱫᱽᱨᱟ ᱠᱚᱵᱤᱱ ᱪᱟᱞᱟᱜᱼᱟ ᱵᱤᱨ ᱥᱩᱠᱨᱤ ᱠᱚᱵᱤᱱ ᱜᱚᱡ ᱠᱚᱣᱟ ᱛᱟᱦᱚᱞᱮ ᱜᱚᱢᱠᱮ ᱱᱟᱥᱮᱱᱟᱜ ᱯᱩᱱ ᱠᱟᱛᱮᱫ ᱵᱟᱝᱠᱷᱟᱱ ᱡᱟᱦᱟᱸ ᱞᱮᱠᱟ ᱞᱮᱠᱟᱛᱮᱵᱮᱱ ᱵᱟᱲᱟᱭ ᱦᱚᱪᱚ ᱞᱤᱧᱟ ᱪᱟᱞᱟᱣ ᱠᱟᱛᱮᱫ ᱞᱤᱧ ᱡᱚᱢ ᱟᱹᱜᱩᱭᱟ᱾
ᱦᱮᱸ ᱜᱚᱝᱠᱮ ᱚᱱᱟ ᱫᱚ ᱵᱟᱲᱟᱭ ᱦᱚᱪᱚ ᱵᱮᱱᱟ ᱞᱤᱧ ᱦᱟᱱᱮ ᱥᱮᱨᱢᱟ ᱦᱤᱡᱩᱜ ᱠᱟᱱ ᱦᱮᱸ ᱯᱷᱟᱹᱜᱩᱱ ᱪᱟᱸᱫᱳ ᱨᱮᱦᱚᱸ ᱪᱟᱞᱟᱜᱼᱟ ᱡᱚᱠᱷᱚᱱ ᱦᱤᱡᱩᱜ ᱵᱤᱱ
ᱟᱪᱪᱷᱟ ᱜᱚᱝᱠᱮ ᱮᱠᱫᱚᱢ ᱱᱤᱭᱦᱟᱹᱛᱵᱤᱱ ᱵᱟᱲᱟᱭ ᱦᱚᱪᱚ ᱞᱤᱧᱟ
ᱦᱮᱸ ᱴᱷᱤᱠ ᱜᱚᱢᱠᱮ ᱢᱚᱱᱮ ᱦᱚᱭ ᱟᱵᱮᱱ ᱫᱚ ᱟᱹᱧᱟᱜ ᱠᱚᱞᱵᱤᱱ ᱨᱮᱡᱮᱴ ᱪᱚᱭᱟ ᱦᱟᱸᱜ
ᱟᱪᱪᱷᱟ ᱜᱚᱢᱠᱮ ᱮᱠᱫᱚᱢ ᱱᱚᱣᱟ ᱫᱚ ᱱᱮᱴᱳᱣᱟᱨᱠ ᱯᱨᱚᱵᱞᱮᱢ ᱠᱟᱱᱟ ᱜᱚᱢᱠᱮ
ᱟᱪᱪᱷᱟ ᱴᱷᱤᱠ ᱜᱮᱭᱟ ᱜᱚᱝᱠᱮ ᱞᱟᱹᱭ ᱫᱟᱞᱤᱧ ᱛᱟᱦᱚᱞᱮ ᱟᱯᱮ ᱚᱱᱛᱮ ᱫᱚ ᱚᱱᱮ ᱜᱚᱝᱜᱟ ᱨᱚᱠᱚᱡ ᱠᱚ ᱧᱟᱢᱚᱜ ᱜᱮᱭᱟ ᱥᱮ ᱵᱟᱝ᱾
ᱚᱠᱚᱭ ᱜᱚᱢᱠᱮ ᱟᱞᱮ ᱚᱱᱛᱮ ᱫᱚ ᱵᱤᱞᱟᱹᱛ ᱫᱤᱥᱚᱢ ᱦᱚᱲ ᱛᱚ ᱵᱩᱨᱩ ᱥᱚᱸᱜᱮ ᱢᱟ ᱠᱚᱢ ᱜᱮᱭᱟ ᱢᱮᱱᱠᱷᱟᱱ ᱵᱟᱹᱫᱽ ᱨᱮ ᱚᱱᱟ ᱟᱲᱮ ᱫᱷᱟᱨᱮ ᱫᱷᱟᱨᱮᱛᱮ ᱮᱠᱫᱚᱢ ᱜᱚᱝᱜᱷᱟ ᱱᱟᱥᱮᱱᱟᱜ ᱡᱷᱤᱯᱤᱨ ᱡᱷᱤᱤᱯᱤᱨ ᱫᱟᱜ ᱛᱮᱜᱮ ᱯᱮᱨᱮᱡᱚᱜᱼᱟ ᱟᱨ ᱜᱚᱝᱜᱷᱟ ᱮᱠᱫᱚᱢ ᱫᱷᱟᱨᱮ ᱫᱷᱟᱨᱮ ᱛᱮᱠᱚ ᱞᱟᱭᱤᱱ ᱠᱚᱜᱼᱟ᱾ ᱜᱚᱝᱜᱷᱟ ᱨᱚᱠᱚᱡ ᱜᱚᱝᱜᱷᱟ ᱢᱟᱱᱮ ᱵᱤᱱ ᱵᱩᱡᱷᱟᱹᱣᱮᱫᱼᱟ ᱜᱚᱢᱠᱮ ᱩᱱᱠᱩ ᱡᱟᱦᱟᱸ ᱥᱮᱬᱟ ᱥᱮᱬᱟ ᱠᱚ ᱠᱟᱱᱟ ᱠᱚ ᱟᱨᱚ ᱨᱚᱠᱚᱡ ᱢᱟᱱᱮ ᱮᱠᱫᱚᱢ ᱦᱩᱰᱤᱧ ᱦᱩᱰᱤᱧ ᱠᱚ ᱩᱱᱠᱩ ᱫᱚ ᱩᱱᱠᱩ ᱫᱚ ᱩᱱᱠᱩ ᱦᱩᱰᱤᱧ ᱦᱩᱰᱤᱧ ᱠᱚᱫᱚ ᱞᱟᱫ ᱠᱟᱛᱮᱫ ᱡᱚᱢ ᱫᱚ ᱟᱹᱰᱤ ᱜᱟᱱ ᱜᱮ ᱥᱤᱵᱤᱞᱟ᱾ ᱟᱨ ᱥᱮᱬᱟ ᱠᱚ ᱢᱟᱵᱤᱱ ᱥᱮᱬᱟ ᱠᱚ ᱢᱟᱵᱤᱱ ᱵᱟᱲᱟᱭ ᱜᱮᱭᱟ ᱩᱱᱠᱩ ᱥᱮᱬᱟ ᱠᱷᱟᱹᱛᱤᱨ ᱩᱱᱠᱩ ᱜᱮᱫ ᱜᱮᱫ ᱠᱩᱴᱤ ᱠᱩᱴᱤ ᱦᱩᱭᱩᱜᱼᱟ ᱯᱤᱥ ᱦᱩᱭᱩᱜᱼᱟ, ᱡᱟᱦᱟ ᱛᱮ ᱞᱟᱫ ᱨᱮᱫᱚ ᱩᱱᱟᱹᱜ ᱨᱟᱹᱥᱠᱟᱹ ᱵᱟᱠᱚ ᱵᱩᱡᱟᱼᱟ, ᱛᱚᱵᱮ ᱩᱞ ᱟᱢᱲᱟ ᱥᱟᱞᱟᱜ ᱫᱚ ᱮᱠᱫᱚᱢ ᱩᱛᱩ ᱞᱮᱱᱠᱷᱟᱱ ᱮᱠᱫᱚᱢ ᱟᱹᱰᱤ ᱥᱤᱵᱤᱞ ᱠᱚ ᱵᱩᱡᱷᱟᱹᱜᱼᱟ ᱟᱹᱰᱤ ᱥᱚᱲᱚᱢ᱾ ᱮᱠᱫᱚᱢ ᱮᱠᱫᱚᱢ ᱱᱟᱥᱮᱱᱟᱜ ᱱᱟᱥᱮᱱᱟᱜ ᱩᱛᱩ ᱛᱮᱜᱮ ᱮᱠᱫᱚᱢ
ᱦᱮᱸ ᱜᱚᱢᱠᱮ ᱦᱮᱸ ᱜᱚᱝᱠᱮ ᱟᱫᱚ ᱞᱟᱹᱭ ᱫᱟᱞᱤᱧ ᱦᱮᱸ ᱠᱤᱪᱷᱩ ᱜᱷᱟᱹᱲᱤᱡ ᱞᱟᱦᱟ ᱵᱤᱱ ᱞᱟᱹᱭ ᱠᱮᱫᱟ ᱟᱵᱤᱱ ᱫᱚᱭ ᱵᱤᱨᱼᱵᱩᱨᱩ ᱥᱚᱸᱜᱷᱟᱨ ᱨᱮ ᱥᱮᱨᱮ ᱵᱤᱱ ᱛᱟᱦᱮᱱᱟ ᱟᱨ ᱠᱤᱪᱷᱩᱱ ᱦᱮ ᱵᱤᱞᱟᱹᱛ ᱥᱩᱨ ᱨᱮ ᱪᱮᱫ ᱠᱟᱱᱟ ᱵᱤᱞᱟᱹᱛ ᱥᱩᱨ ᱨᱮ ᱵᱤᱨ ᱠᱚᱦᱚᱸ ᱢᱮᱱᱟᱜᱼᱟ᱾
ᱜᱚᱢᱠᱮ ᱵᱤᱨ ᱫᱚ ᱟᱞᱮ ᱠᱷᱚᱱᱟᱜ ᱯᱟᱸᱪ ᱠᱤᱞᱳᱢᱤᱴᱟᱨ ᱡᱷᱟᱹᱞ ᱨᱮ ᱮᱠᱫᱚᱢ ᱵᱤᱨ ᱯᱮᱨᱮᱡ ᱟᱠᱟᱱᱟ᱾ ᱡᱟᱦᱟᱸ ᱫᱚ ᱚᱱᱟ ᱨᱟᱢᱮᱥᱥᱚᱨ ᱢᱚᱱᱫᱤᱨ ᱵᱮᱱ ᱟᱸᱡᱚᱢ ᱟᱠᱟᱫ ᱜᱚᱢᱠᱮ?
ᱦᱮᱸ ᱜᱚᱝᱠᱮᱸᱟᱡᱚᱢ ᱠᱟᱜ ᱜᱮᱭᱟᱞᱤᱧ ᱪᱟᱞᱟᱣ ᱵᱟᱲᱟ ᱦᱩᱭ ᱠᱟᱱ ᱜᱮᱭᱟ᱾
ᱚᱱᱮᱱᱟᱜ ᱮᱞᱟᱠᱟ ᱠᱟᱱᱟ ᱚᱸᱰᱮ ᱫᱚ ᱢᱟᱡᱷᱮ ᱥᱟᱡᱷᱮ ᱛᱟᱹᱨᱩᱵ ᱠᱚᱸᱠᱚ ᱛᱟᱦᱮᱱ ᱜᱮᱭᱟ᱾
ᱦᱮᱸ ᱦᱮᱸ
ᱟᱨ ᱦᱟᱹᱛᱤ ᱢᱟ ᱢᱮᱱᱟᱜ ᱠᱚᱜᱮᱭᱟ ᱵᱟᱲᱟᱭ ᱜᱮᱭᱟᱵᱤᱱ ᱜᱚᱢᱠᱮ ᱦᱟᱹᱛᱤ ᱢᱟ ᱢᱮᱱᱟᱜ ᱠᱚᱜᱮᱭᱟ ᱩᱱᱠᱩ ᱢᱟ ᱫᱤᱱᱟᱹᱢ ᱜᱮ ᱢᱟᱱᱮ ᱟᱹᱛᱩ ᱱᱚᱣᱟ ᱟᱨ ᱪᱮᱫ ᱞᱟᱹᱭᱟ ᱜᱱᱚ-ᱟ ᱟᱞᱮ ᱟᱹᱛᱩ ᱥᱩᱨ ᱦᱚᱸᱠᱚ ᱦᱤᱡᱩᱜ ᱜᱮᱭᱟ᱾ ᱦᱮᱡ ᱟᱠᱟᱱ ᱨᱮᱜᱮ ᱠᱚ ᱮᱠᱫᱚᱢ ᱡᱟᱜᱮ ᱟᱱᱟᱡᱽ ᱪᱟᱥ ᱚᱱᱟ ᱫᱚ ᱢᱤᱫᱴᱟᱝ ᱵᱟᱹᱫᱽ ᱨᱮᱠᱚ ᱟᱬᱜᱚ ᱟᱠᱟᱱᱟ ᱢᱟᱱᱮ ᱚᱱᱟ ᱵᱟᱹᱫᱽ ᱩᱱᱫᱚᱠᱚ ᱡᱚᱢ ᱪᱟᱵᱟ ᱠᱟᱫᱟ
ᱦᱮᱸ ᱟᱞᱮ ᱥᱮᱫ ᱦᱚᱸ ᱚᱱᱠᱟ ᱜᱮ ᱟᱫᱚ ᱟᱞᱮ ᱚᱱᱛᱮ ᱨᱮ ᱦᱟᱹᱛᱤ ᱫᱚᱠᱚ ᱥᱮᱱᱚᱜ ᱜᱮᱭᱟ ᱟᱫᱚ ᱟᱞᱮ ᱚᱱᱛᱮ ᱫᱚ ᱢᱟᱨᱟᱝ ᱢᱟᱨᱟᱝ ᱵᱟᱹᱫᱽ ᱥᱮ, ᱢᱟᱱᱮ ᱡᱟᱦᱟᱸ ᱛᱱᱟᱹᱜ ᱠᱚ ᱡᱚᱢ ᱨᱮᱦᱚᱸ ᱵᱟᱠᱚ ᱡᱚᱢ ᱪᱚᱵᱟ ᱫᱟᱲᱭᱟᱜᱼᱟ᱾
ᱢᱟᱱᱮ ᱟᱫᱚ ᱞᱟᱜᱟ ᱠᱚᱦᱚᱸ ᱠᱤᱪᱷᱩ ᱦᱤᱡᱩᱜ ᱜᱮᱭᱟ ᱯᱨᱮᱥᱴᱟᱨ ᱠᱚ ᱩᱱᱠᱩ ᱜᱮᱠᱚ ᱞᱟᱜᱟ ᱤᱫᱤ ᱠᱚᱣᱟ᱾
ᱟᱪᱪᱷᱟ ᱜᱚᱝᱠᱮ
ᱟᱫᱚ ᱟᱞᱮ ᱫᱚᱠᱟ ᱵᱚᱛᱚᱨ ᱜᱮ ᱵᱩᱡᱷᱟᱹᱜ-ᱟ ᱥᱮ ᱱᱩᱱ ᱢᱟᱨᱟᱝ ᱢᱤᱫᱴᱮᱱ ᱡᱤᱭᱟᱹᱞᱤ ᱠᱟᱱᱟᱭ ᱩᱱᱤ ᱦᱤᱡᱩᱜᱼᱟ ᱩᱱᱤᱢ ᱞᱟᱜᱟ ᱤᱫᱤᱭᱟ ᱦᱮᱸ ᱚᱱᱠᱟ ᱫᱚ ᱵᱟᱝ-ᱟ ᱢᱟᱱ ᱦᱮᱸ ᱦᱮᱸ,
ᱠᱟᱛᱷᱟ ᱫᱚ ᱡᱚᱛᱷᱟᱛ ᱜᱮᱵᱤᱱ ᱢᱮᱱ ᱠᱟᱫᱟ ᱦᱟᱹᱛᱤ ᱫᱚ ᱟᱹᱰᱤ ᱢᱟᱨᱟᱝ ᱡᱤᱭᱟᱹᱞᱤ ᱠᱟᱱᱟ ᱠᱚ᱾ ᱮᱠᱞᱟ ᱛᱮᱢᱟ ᱩᱱᱠᱩ ᱥᱟᱞᱟᱜ ᱞᱟᱜᱟᱣ ᱦᱚᱸ ᱵᱟᱝ ᱜᱟᱱᱚᱜᱼᱟ ᱮᱠᱫᱚᱢ ᱥᱟᱸᱜᱮ ᱦᱚᱲ ᱠᱚ ᱫᱚᱨᱠᱟᱨᱚᱜ ᱜᱮᱭᱟ ᱟᱨ ᱩᱱᱠᱩ ᱞᱟᱜᱟ ᱦᱚᱸ ᱟᱹᱰᱤ ᱨᱤᱥᱠ ᱜᱮᱭᱟ᱾
ᱦᱮᱸ ᱜᱚᱝᱠᱮ ᱦᱮᱸ ᱜᱚᱝᱠᱮ ᱛᱟᱦᱞᱮ ᱟᱯᱮ ᱥᱮᱫ ᱫᱚ ᱢᱟᱱᱮ ᱱᱚᱜᱼᱚᱭ ᱡᱮ ᱱᱚᱜᱼᱚᱭ ᱡᱮ ᱱᱮᱛᱟᱨ ᱫᱚ ᱟᱹᱭᱩᱵ ᱞᱮᱱᱠᱷᱟᱱ ᱠᱟᱨᱮᱱᱴ ᱢᱟᱨᱥᱟᱞ ᱡᱩᱞᱩᱜᱼᱟ ᱟᱯᱮ ᱚᱱᱛᱮ ᱱᱚᱝᱠᱟ ᱠᱚᱫᱚ ᱢᱮᱱᱟᱜᱼᱟ᱾
ᱜᱚᱝᱠᱮ ᱚᱱᱟ ᱞᱟᱭᱤᱴ ᱢᱟᱨᱥᱟᱞ ᱨᱮᱱᱟᱜ ᱵᱮᱵᱚᱥᱛᱷᱟ ᱫᱚ ᱟᱞᱮ ᱱᱚᱛᱮ ᱥᱟᱱᱟᱢ ᱟᱛᱩ ᱴᱚᱞᱟ ᱨᱮᱜᱮ ᱢᱮᱱᱟᱜᱼᱟ ᱢᱮᱱᱠᱷᱟᱱ ᱚᱱᱟ ᱫᱚ ᱞᱟᱭᱤᱴ ᱵᱮᱵᱚᱥᱛᱷᱟ ᱫᱚ ᱥᱩᱫᱩ ᱟᱛᱳ ᱵᱷᱤᱛᱤᱨ ᱨᱮᱜᱮ ᱟᱛᱳ ᱠᱷᱚᱱᱟᱜ ᱱᱟᱥᱮᱱᱟᱜ ᱵᱟᱦᱨᱮ ᱵᱮᱤᱱ ᱩᱰᱩᱠ ᱞᱮᱱᱠᱷᱟᱱ ᱥᱮᱭ ᱧᱩᱛ ᱜᱮ ᱧᱩᱛ ᱡᱟᱦᱟᱸ ᱥᱮᱫ ᱡᱩᱫᱤ ᱵᱮᱱ ᱪᱟᱞᱟᱜᱼᱟ ᱛᱟᱦᱚᱞᱮ ᱟᱵᱤᱱ ᱯᱟᱨᱥᱚᱱᱟᱞ ᱛᱮ ᱞᱟᱭᱤᱴ ᱤᱫᱤ ᱦᱩᱭᱩᱜ ᱛᱟᱵᱱᱟ᱾
ᱦᱮᱸ ᱜᱚᱝᱠᱮ ᱴᱷᱤᱠ ᱱᱟᱯᱟᱭ ᱠᱟᱛᱷᱟ ᱵᱮᱤᱱ ᱞᱟᱹᱭ ᱠᱮᱫᱟ ᱞᱟᱭᱤᱴ ᱡᱩᱞ ᱫᱚ ᱟᱹᱰᱤᱜᱮ ᱡᱟᱹᱨᱩᱲ ᱡᱟᱹᱨᱩᱲ ᱠᱟᱱᱟ ᱪᱮᱫᱟᱜ ᱥᱮ ᱵᱟᱝ ᱱᱤᱛᱚᱜ ᱫᱚ ᱱᱮᱛᱟᱨ ᱫᱚ ᱮ ᱫᱟᱜ ᱫᱤᱱ ᱠᱟᱱᱟ ᱟᱹᱭᱩᱵ ᱵᱮᱲᱟ ᱦᱚᱸ ᱡᱤᱵ ᱡᱤᱭᱟᱹᱞᱤ ᱠᱚᱠᱚ ᱫᱟᱬᱟᱱᱟ᱾ ᱚᱱᱟ ᱠᱷᱟᱹᱛᱤᱨ ᱞᱟᱭᱤᱴ ᱫᱚ ᱢᱟᱱᱮ ᱟᱹᱰᱤᱜᱮ ᱫᱚᱨᱠᱟᱨᱟ, ᱚᱱᱠᱟ ᱜᱮ ᱠᱤᱱᱛᱩ ᱟᱞᱮᱥᱮᱫ ᱫᱚ ᱱᱚᱛᱮ ᱫᱚ ᱢᱟᱱᱮ ᱚᱱᱠᱟ ᱠᱟᱨᱮᱴ ᱞᱟᱭᱤᱱ ᱦᱚᱸ ᱟᱶᱨᱤ ᱦᱤᱡᱩᱜᱼᱟ ᱧᱩᱤᱛᱟᱹᱛ ᱨᱮᱜᱮ ᱦᱮᱱᱟᱜ ᱞᱮᱭᱟ᱾ ᱮᱸ ᱱᱚᱣᱟ ᱤᱫᱤ ᱠᱟᱛᱮᱜ ᱟᱹᱰᱤ ᱠᱤᱪᱷᱩ ᱫᱟᱹᱲ ᱫᱟᱯ ᱦᱩᱭ ᱟᱠᱟᱱ ᱜᱮᱭᱟ ᱟᱫᱚ ᱞᱟᱹᱭ ᱫᱟᱠᱚ ᱟᱨ ᱠᱤᱪᱷᱩ ᱢᱤᱫ ᱢᱟᱥ ᱫᱩᱢᱟᱥ ᱵᱷᱤᱛᱤᱨ ᱨᱮ ᱚᱱᱠᱟ ᱠᱚ ᱟᱹᱜᱩᱭᱟ ᱟᱹᱜᱩ ᱟᱞᱮᱭᱟ ᱱᱟᱜ ᱞᱟᱭᱤᱴ᱾ ᱜᱟᱭᱰ ᱢᱥᱚ ᱦᱮᱸ ᱦᱮᱸ
ᱮ ᱜᱚᱝᱠᱮ ᱟᱹᱰᱤ ᱫᱩᱠ ᱨᱮᱱᱟᱜ ᱠᱟᱛᱷᱟ ᱵᱮᱱ ᱞᱟᱹᱭ ᱠᱮᱫᱟ ᱱᱤᱛ ᱫᱷᱟᱹᱨᱤᱡ ᱛᱚ᱾ ᱟᱯᱮ ᱟᱛᱩ ᱨᱮ ᱮᱠᱫᱚᱢ ᱞᱟᱭᱤᱴ ᱞᱟᱭᱤᱴ ᱵᱟᱹᱱᱩᱜᱼᱟ ᱜᱚᱝᱠᱮ ᱞᱟᱹᱭ ᱦᱚᱪᱚᱭ ᱞᱤᱧᱟ ᱟᱯᱮ ᱟᱹᱛᱩᱳ ᱥᱩᱢᱩᱝ ᱨᱮ ᱥᱮ ᱟᱯᱮ ᱚᱱᱟ ᱫᱷᱟᱨᱮ ᱯᱟᱥᱮ ᱥᱮ ᱟᱹᱛᱩ ᱨᱮᱦᱚᱸ ᱚᱱᱠᱟᱱ ᱜᱮᱭᱟ?
ᱦᱮᱸ ᱦᱮᱸ ᱜᱚᱝᱠᱮ ᱟᱞᱮ ᱟᱛᱳ ᱥᱩᱢᱩᱝ ᱫᱚ ᱵᱟᱝ ᱟᱞᱮ ᱟᱹᱛᱩ ᱚᱱᱟ ᱫᱷᱟᱨᱮ ᱯᱟᱥᱮ ᱨᱮᱦᱚᱸ ᱚᱱᱠᱟ ᱞᱟᱭᱤᱴ ᱠᱚ ᱠᱟᱨᱮᱱᱴ ᱞᱟᱭᱤᱴ ᱠᱚᱫᱚ ᱦᱟᱜ ᱟᱣᱨᱤ ᱦᱤᱡᱩᱜᱼᱟ᱾ ᱟᱫᱚ ᱚᱱᱠᱟ ᱥᱚᱨᱠᱟᱨ ᱠᱚᱴᱷᱮᱱ ᱞᱟᱹᱭ ᱵᱟᱲᱟ ᱦᱩᱭᱩᱠᱟᱱᱟ ᱟᱨ ᱟᱫᱚ ᱞᱟᱹᱭ ᱫᱟᱠᱚ ᱠᱤᱪᱷᱩ ᱫᱩᱢᱟᱥ ᱵᱷᱤᱛᱤᱨ ᱨᱮ᱾ ᱠᱚᱣᱟ ᱟᱞᱮ ᱟᱹᱛᱩ ᱥᱮᱱ ᱦᱩᱭ ᱞᱮᱱ ᱛᱟᱦᱮᱸᱱ ᱠᱤᱪᱷᱩ ᱫᱤᱱ ᱞᱟᱦᱟ ᱟᱫᱚ ᱧᱮᱞ ᱮᱫ ᱠᱩᱶᱟᱧ ᱡᱮ ᱠᱟᱨᱮᱱᱴ ᱠᱷᱩᱱᱴᱤ ᱠᱚ ᱜᱚᱜ ᱟᱜᱩᱭᱫᱟ᱾